ᱦᱮᱞᱳ
ᱦᱮᱸ ᱜᱚᱝᱠᱮ ᱢᱮᱱᱫᱟᱹᱧ ᱨᱚᱲ ᱠᱚ ᱟᱸᱡᱚᱢᱚᱜ ᱠᱟᱱᱟ ᱛᱚ,
ᱦᱮᱸ ᱦᱮᱸ ᱜᱚᱝᱠᱮ ᱤᱧᱟᱹᱜ,
ᱦᱮᱸ ᱟᱸᱡᱚᱢᱚᱜ ᱠᱟᱱᱟ ᱟᱨ ᱚᱱᱠᱟ ᱞᱮᱠᱟ ᱡᱟᱸᱦᱟᱱᱟᱜ ᱥᱟᱰᱮ ᱠᱚ ᱵᱟᱝ ᱟᱸᱡᱚᱢᱚᱜ ᱠᱟᱱᱟ ᱛᱚ᱾
ᱚᱱᱠᱟ ᱫᱚ ᱜᱚᱢᱠᱮ ᱵᱟᱝ ᱟᱸᱡᱟᱢᱚᱜ ᱠᱟᱱᱟ
ᱦᱮᱸ ᱛᱟᱦᱚᱞᱮ ᱪᱮᱫ ᱠᱚᱵᱤᱱ ᱪᱤᱠᱟᱹ ᱵᱟᱲᱟᱭ ᱮᱫᱟ ᱱᱤᱛᱚᱜ ᱫᱚᱼᱼ
ᱱᱚᱜᱼᱚᱭ ᱫᱩᱲᱩᱵ ᱵᱟᱲᱟ ᱦᱩᱭ ᱟᱠᱟᱱᱟ ᱡᱟᱹᱯᱤᱫ ᱵᱟᱝ ᱦᱤᱡᱩᱜᱼᱼ ᱚᱱᱟ ᱛᱮ ᱫᱩᱲᱩᱵ ᱵᱟᱲᱟ ᱧᱚᱜ ᱦᱩᱭ ᱠᱟᱱᱟ ᱚᱱᱟ ᱛᱮᱼᱼ
ᱟᱪᱪᱷᱟ ᱟᱪᱪᱷᱟ᱾ ᱦᱳᱭ ᱜᱚᱢᱠᱮ ᱪᱤᱠᱟᱹ ᱞᱮᱠᱟᱨᱮ ᱡᱟᱹᱯᱤᱫ ᱵᱟᱝ ᱦᱤᱡᱩᱜ ᱠᱟᱱ ᱛᱟᱹᱵᱤᱱᱟ ᱡᱟᱦᱟᱸᱱᱟᱜ ᱚᱱᱠᱟ ᱞᱮᱠᱟ ᱵᱤᱱ ᱩᱭᱦᱟᱹᱨ ᱵᱷᱟᱵᱽᱱᱟᱭᱫᱟ ᱥᱮ ᱪᱮᱫ? ᱥᱮ ᱡᱟᱦᱟᱸᱱᱟᱜ ᱚᱱᱠᱟᱱᱟᱜ ᱚᱱᱟ ᱮᱴᱠᱮᱴᱚᱬᱮ ᱦᱩᱭ ᱠᱟᱱᱟ?
ᱟᱫᱚ ᱵᱤᱱᱤᱰ ᱠᱚ ᱦᱩᱭᱩᱜ ᱠᱟᱱᱟ ᱛᱚ ᱟᱫᱚ ᱵᱤᱱᱤᱰ ᱠᱚᱨᱮ ᱱᱟᱥᱮ ᱩᱭᱦᱟᱹᱨ ᱵᱷᱟᱵᱽᱱᱟ ᱦᱚᱛ ᱛᱮ ᱡᱟ ᱵᱟᱝ ᱦᱮᱡ ᱜᱚᱫᱚᱜ ᱠᱟᱱᱟ,
ᱚ ᱟᱨ ᱯᱟᱲᱦᱟᱜᱼᱟ ᱦᱚᱸ ᱵᱟᱭ ᱯᱟᱲᱦᱟᱜ ᱥᱟᱱᱟ ᱠᱟᱱᱟ ᱱᱤᱛᱚᱜ ᱫᱚ ᱟᱵᱤᱱᱤᱴ ᱞᱟᱦᱟ ᱨᱮᱫᱚ ᱛᱤᱱᱟᱹᱜ ᱚᱠᱟ ᱞᱮᱠᱟᱢ ᱯᱟᱲᱦᱟᱜᱼᱟ ᱦᱳᱭᱥᱮ᱾ ᱚᱱᱟᱢ ᱯᱟᱲᱦᱟᱣ ᱡᱟᱢ ᱯᱟᱲᱦᱟᱣ ᱞᱮᱱᱠᱷᱟᱡ ᱫᱚᱲᱦᱟᱛᱮ ᱡᱟᱦᱟᱸᱟᱢ ᱯᱟᱲᱦᱟᱣ ᱠᱟᱫᱟ ᱚᱱᱟ ᱦᱚᱸᱢ ᱦᱤᱲᱤᱧ ᱜᱚᱫ ᱠᱟᱣᱟ ᱵᱟᱝ᱾
ᱮᱠᱟᱞ ᱮᱠᱟᱞ᱾
ᱦᱳᱭ ᱟᱨ ᱛᱟᱦᱚᱞᱮ ᱜᱚᱢᱠᱮ ᱵᱤᱱᱤᱰ ᱠᱚᱫᱚ ᱚᱠᱟᱞᱮᱠᱟ ᱯᱟᱨᱚᱢᱚᱜ ᱠᱟᱱᱟ ᱱᱟᱯᱟᱭ ᱜᱮ?
ᱱᱟᱯᱟᱭ ᱵᱟᱲᱟ ᱜᱮ, ᱩᱱᱟᱹᱜ ᱪᱮᱦᱨᱟ ᱦᱚᱸ ᱵᱟᱝ ᱡᱟᱭᱦᱳᱠ
ᱚᱸ᱾
ᱜᱚᱢᱠᱮ ᱪᱮᱫ ᱠᱚ ᱪᱤᱠᱟᱹ ᱵᱟᱲᱟᱭᱮᱫ ᱛᱟᱞᱟᱝᱼᱟ?
ᱤᱧ ᱦᱚᱸ ᱪᱤᱠᱟᱹ ᱦᱚᱸ ᱵᱟᱝ ᱜᱚᱝᱠᱮ ᱱᱚᱜᱼᱚᱭ ᱟᱞᱮᱭᱟᱜ ᱦᱚᱸ ᱦᱟᱸᱜ ᱩᱸ ᱵᱤᱨᱫᱫᱟᱹᱜᱟᱲ ᱵᱤᱨᱫᱫᱟᱹᱜᱟᱲ ᱤᱧ ᱢᱮᱱᱮᱫ ᱠᱟᱱᱟ ᱡᱮᱜᱮᱫ ᱵᱤᱨᱫᱫᱟᱹᱜᱟᱲ ᱤᱥ ᱵᱤᱱᱤᱰ ᱠᱚᱦᱚᱸ ᱮᱦᱚᱵ ᱵᱟᱲᱟ ᱠᱟᱱ ᱛᱟᱞᱮᱭᱟ ᱟᱞᱮᱭᱟᱜ ᱦᱚᱸ ᱟᱞᱮᱭᱟᱜ ᱦᱚᱸ ᱚᱱᱠ ᱜᱮ ᱦᱩᱭᱩᱜ ᱠᱟᱱᱟ ᱵᱤᱱᱤᱰ ᱠᱚ ᱟᱫᱚ ᱛᱚᱦᱞᱮ ᱚᱝᱠᱟ ᱠᱟᱱᱟ ᱦᱟᱸᱜ ᱟᱫᱚ ᱵᱤᱱᱤᱰ ᱠᱚᱫᱚ ᱦᱟᱸᱜ ᱴᱷᱤᱠ ᱴᱷᱟᱠ ᱜᱮ ᱦᱩᱭ ᱵᱟᱲᱟᱜ ᱠᱟᱱᱟ ᱟᱫᱚ ᱱᱤᱛᱚᱜ ᱡᱚᱢ ᱵᱟᱲᱟ ᱠᱟᱛᱮᱫ ᱢᱚᱱᱮ ᱦᱩᱭᱱᱟ ᱡᱮ ᱵᱟᱝ ᱜᱟᱞᱢᱟᱨᱟᱣ ᱦᱩᱭ ᱞᱮᱱ ᱜᱮ ᱢᱤᱫ ᱜᱷᱟᱹᱲᱤᱡ ᱛᱚᱵᱮ᱾
ᱛᱟᱦᱚᱞᱮ ᱟᱫᱚ ᱛᱚᱞᱮ ᱚᱞᱚᱜ ᱯᱟᱲᱦᱟᱣ ᱵᱟᱹᱜᱤ ᱠᱟᱛᱮᱜ ᱦᱟᱸᱜᱼᱟᱭ ᱱᱤᱛᱳᱜ ᱛᱟᱦᱞᱮ ᱜᱟᱞᱢᱟᱨᱟᱣ ᱦᱩᱭᱩᱜ ᱠᱟᱱᱟ᱾
ᱦᱚᱸ᱾
ᱟᱨ ᱛᱟᱦᱞᱮ ᱜᱚᱱ ᱜᱚᱝᱠᱮ ᱢᱮᱱ ᱛᱟᱞᱟᱝ ᱢᱮ ᱟᱢᱫᱚ ᱛᱟᱦᱚᱞᱮ ᱟᱵᱚᱣᱟᱜ ᱱᱚᱣᱟ ᱮᱱᱮᱡ ᱥᱮᱨᱮᱧ ᱠᱚᱫᱚᱢ ᱵᱟᱲᱟᱭᱟᱥᱮ ᱵᱟᱝ ᱵᱟᱲᱟᱭᱟ?
ᱚᱝᱠᱟ ᱞᱮᱠᱟ ᱫᱚ ᱜᱚᱝᱠᱮ ᱮᱱᱮᱡ ᱥᱮᱨᱮᱧ ᱢᱟ ᱱᱟᱦᱟᱸᱜ ᱤᱧ ᱢᱟ ᱵᱟᱹᱧ ᱤᱧ ᱵᱟᱲᱟᱭ ᱛᱚᱵᱮ᱾ ᱩᱱᱟᱹᱜ ᱮᱠᱴᱟ ᱮᱱᱮᱡ ᱥᱮᱨᱮᱧ ᱨᱮᱫᱚ ᱵᱟᱝ ᱤᱧ ᱨᱩᱥᱤᱠᱟ ᱜᱮᱭᱟ᱾
ᱚᱸ᱾
ᱜᱚᱝᱠᱮ ᱟᱢᱫᱚ ᱪᱮᱫ ᱞᱮᱠᱟ ᱨᱩᱥᱤ ᱠᱟ ᱧᱚᱜ ᱜᱮᱛᱟᱞᱟᱝ ᱟᱢ?
ᱵᱟᱝ ᱜᱚᱝᱠᱮ ᱚᱱᱠᱟ ᱞᱮᱠᱟ ᱫᱚ ᱦᱟᱸᱜ ᱨᱩᱥᱤᱠᱟ ᱫᱚ ᱵᱟᱹᱧ ᱨᱩᱥᱤᱠᱟ ᱜᱮᱭᱟ ᱤᱧᱦᱚᱸ ᱟᱫᱚ ᱮᱱᱦᱚᱸ ᱢᱟᱱᱮ ᱮᱱᱮᱡ ᱥᱮᱨᱮᱧ ᱨᱮᱫᱚ ᱦᱟᱸᱜ ᱨᱟᱹᱥᱠᱟᱹ ᱫᱚ ᱢᱮᱱᱟᱜ ᱛᱤᱧᱟᱹ ᱤᱧᱟᱹᱜ ᱦᱚᱸ, ᱛᱚ ᱚᱱᱠᱟ ᱞᱮᱠᱟ ᱢᱟᱱᱮ ᱦᱚᱲ ᱛᱟᱭᱚᱢ ᱛᱟᱭᱚᱢ ᱛᱮᱫᱚ ᱠᱟᱹᱴᱤᱡ ᱠᱟᱹᱴᱤᱡ ᱫᱚᱞᱤᱧ ᱫᱟᱲᱮᱜ ᱜᱮᱭᱟ ᱟᱨ ᱪᱮᱫ ᱱᱚᱝᱠᱟ᱾
ᱟᱪᱪᱷᱟ, ᱦᱚᱲ ᱮᱲᱮ ᱫᱚ ᱜᱟᱱᱚᱜ ᱜᱮᱭᱟ ᱵᱟᱝ?
ᱦᱳᱭ ᱦᱳᱭ ᱮᱠᱟᱞ, ᱴᱷᱤᱠ ᱵᱤᱱ ᱢᱮᱱ ᱠᱟᱫᱟ ᱢᱟᱱᱮ ᱦᱚᱲ ᱮᱲᱮ ᱫᱚ ᱜᱟᱱᱚᱜ ᱜᱮᱭᱟ᱾
ᱦᱚᱸ ᱦᱮᱸ᱾
ᱛᱟᱦᱚᱞᱮ ᱜᱚᱝᱠᱮ ᱟᱹᱵᱤᱱ ᱫᱚ ᱛᱟᱦᱚᱞᱮ ᱵᱟᱯᱞᱟ ᱚᱲᱟᱜ ᱠᱚᱵᱤᱱ ᱪᱟᱞᱟᱣ ᱞᱮᱱᱠᱷᱟᱱ ᱥᱮ ᱛᱟᱦᱚᱞᱮ ᱵᱤᱱ ᱮᱱᱮᱡ ᱵᱟᱲᱟᱭᱟ ᱥᱮ ᱵᱟᱵᱤᱱ ᱮᱱᱮᱡ ᱵᱟᱲᱟᱭᱟ ᱥᱮ ᱵᱤᱱ ᱥᱮᱨᱮᱧᱟᱵᱤᱱ ᱥᱮ ᱵᱟᱵᱤᱱ ᱥᱮᱨᱮᱧ ᱵᱟᱲᱟᱭᱟ?
ᱚᱱᱠᱟ ᱫᱚ ᱜᱚᱝᱠᱮ ᱮᱱᱮᱡ ᱥᱮᱨᱮᱧ ᱠᱚᱢᱟ ᱩᱱᱟᱹᱜ ᱮᱠᱴᱟ ᱨᱟᱹᱥᱠᱟᱹ ᱵᱟᱹᱱᱩᱜ ᱠᱟᱫᱜᱼᱟ, ᱟᱫᱚ ᱛᱩᱵᱚ ᱨᱮᱦᱚᱸ ᱟᱫᱚ ᱦᱚᱲ ᱮᱲᱮ ᱫᱚ ᱮᱱᱮᱡ ᱥᱮᱨᱮᱧ ᱵᱟᱲᱟ ᱦᱩᱭᱚᱜ ᱜᱮᱭᱟ᱾
ᱦᱳᱭ ᱦᱳᱭ᱾ ᱟᱨ ᱜᱚᱝᱠᱮ ᱛᱟᱦᱚᱞᱮ ᱮᱱᱮᱡ ᱥᱮᱨᱮᱧ ᱨᱮᱫᱚ ᱨᱟᱹᱥᱠᱟᱹ ᱵᱤᱱ ᱵᱩᱡᱷᱟᱹᱣᱟ ᱥᱮ ᱵᱟᱵᱤᱱ ᱵᱩᱡᱷᱟᱹᱣᱟ ᱟᱹᱵᱤᱱ ᱫᱚ?
ᱟᱹᱞᱤᱧ ᱦᱚᱸ ᱜᱚᱢᱠᱮ ᱮᱱᱮᱡ ᱥᱮᱨᱮᱧ ᱫᱚ ᱪᱮᱫ ᱞᱮᱠᱟ ᱪᱚᱝ ᱮᱞᱟᱨᱡᱤ ᱞᱮᱠᱟ ᱧᱚᱜ ᱞᱤᱧ ᱵᱩᱡᱷᱟᱹᱣ ᱜᱮᱭᱟ ᱩᱱᱟᱹᱜ᱾ ᱥᱮᱸᱨᱮᱧ ᱨᱮ ᱫᱚ ᱵᱟᱝᱞᱤᱧ ᱨᱩᱥᱤᱠᱟ ᱜᱮᱭᱟ᱾ ᱵᱟᱭ ᱢᱚᱱᱮ ᱜᱮ ᱵᱟᱭ ᱜᱚᱦᱚᱲ ᱛᱟᱞᱤᱧᱟ ᱾
ᱱᱚᱣᱟ ᱫᱚ ᱪᱮᱫ ᱞᱮᱠᱟ ᱱᱟᱜ ᱠᱟᱛᱷᱟ ᱵᱤᱱ ᱢᱮᱱᱫᱟ ᱜᱚᱢᱠᱮ᱾
ᱥᱮᱸᱨᱮᱧ ᱟᱨ ᱨᱩᱜ ᱥᱮᱸᱨᱮᱧ ᱟᱸᱡᱚᱢ ᱠᱚᱫᱚ ᱟᱨ ᱫᱚᱢᱮ ᱛᱮᱫ ᱜᱮᱞᱤᱧ ᱠᱩᱥᱤᱭᱟᱜᱼᱟ᱾ ᱮᱱᱮᱡ ᱥᱮᱸᱨᱮᱧ ᱟᱹᱞᱤᱧ ᱪᱮᱫᱞᱤᱧ ᱮᱱᱮᱡ ᱥᱮᱨᱮᱧᱟ ᱚᱱᱟᱫᱚ ᱟᱨᱦᱚᱸ ᱪᱮᱫ ᱞᱮᱠᱟ ᱪᱚᱝ ᱟᱸᱴ ᱜᱮᱞᱤᱧ ᱵᱩᱡᱟ᱾
ᱪᱮᱫ ᱠᱟᱦᱤᱱᱤ ᱢᱮᱱᱛᱮ ᱫᱚ ᱜᱚᱢᱠᱮ ᱱᱚᱣᱟ ᱫᱚ ᱢᱮᱱ ᱟᱠᱚ ᱡᱮᱼᱼ ᱟᱢ ᱫᱚᱼᱼ ᱢᱮᱱᱟᱠᱚ ᱡᱮ ᱥᱟᱱᱛᱟᱲ ᱦᱚᱯᱚᱱᱟᱜ ᱫᱚ ᱢᱟᱭᱟᱢ ᱨᱮᱜᱮ ᱨᱟᱹᱥᱠᱟᱹ ᱛᱟᱠᱚ᱾ ᱮᱱᱮᱡ ᱥᱮᱸᱨᱮᱧ ᱜᱮᱛᱟ ᱠᱚ ᱢᱟᱨᱟᱝ ᱫᱷᱚᱱ ᱫᱚ ᱛᱚ ᱟᱹᱵᱤᱱ ᱫᱚ ᱪᱤᱠᱟᱹᱞᱮᱠᱟᱨᱮ ᱱᱚᱝᱠᱟ ᱫᱩᱵᱤᱱ ᱢᱮᱱ ᱫᱟᱲᱟᱹᱜ ᱟᱵᱤᱱ ᱪᱮᱫ ᱟᱹᱞᱤᱧ ᱫᱚ ᱜᱚᱝᱠᱮ ᱥᱟᱹᱨᱤ ᱜᱮᱭᱟᱢ᱾ ᱦᱜᱚᱭ ᱱᱚᱣᱟ ᱮᱱᱮᱡ ᱥᱮᱸᱨᱮᱧ ᱫᱚ ᱢᱟᱱᱮ ᱟᱹᱰᱤ ᱨᱟᱹᱥᱠᱟᱹ ᱜᱮᱞᱤᱧ ᱵᱩᱡᱟ ᱥᱮ ᱵᱟᱯᱞᱟ ᱚᱲᱟᱜ ᱢᱮᱛᱟᱜ ᱢᱮ᱾
ᱦᱳᱭ ᱧᱮᱞ ᱡᱚᱝ ᱠᱚᱫᱚ ᱥᱮ ᱟᱸᱡᱚᱢ ᱡᱚᱝ ᱠᱚᱫᱚ ᱨᱟᱹᱥᱠᱟᱹ ᱜᱮᱞᱤᱧ ᱵᱩᱡᱷᱟᱹᱣᱟ ᱢᱮᱱᱼᱼ ᱟᱹᱞᱤᱧ ᱥᱮᱫ ᱛᱮ ᱞᱤᱧ ᱮᱱᱮᱡ ᱥᱮᱸᱨᱮᱧ ᱞᱮᱠᱷᱟᱱ ᱪᱮᱫ ᱞᱮᱠᱟ ᱪᱩᱞᱤᱧᱼᱼ ᱨᱟᱹᱥᱠᱟᱹ ᱜᱮ ᱵᱟᱹᱞᱤᱧ ᱵᱩᱡᱷᱟᱹᱣ ᱪᱮᱫ ᱠᱚᱪᱚ ᱞᱤᱧ ᱩᱭᱦᱟᱹᱨ ᱟᱪᱩᱨ᱾
ᱚᱻ ᱟᱪᱪᱷᱟ
ᱧᱮᱞ ᱡᱚᱝ ᱟᱨ ᱵᱟᱝ ᱟᱸᱡᱚᱢ ᱡᱚᱝ ᱠᱚᱨᱮ ᱫᱚ ᱫᱚᱢᱮ ᱨᱟᱹᱥᱠᱟᱹ ᱵᱩᱡᱚᱜᱚᱜᱼᱟ᱾ ᱚᱱᱟ ᱠᱚᱫᱚ ᱴᱷᱤᱠ ᱜᱮ ᱟᱹᱞᱤᱧ ᱥᱮᱫ ᱠᱷᱟᱱ ᱜᱮ ᱪᱮᱫᱮ ᱞᱮᱠᱟ ᱪᱚ᱾
ᱜᱚᱢᱠᱮ ᱟᱯᱮ ᱟᱛᱩ ᱨᱮᱫᱚ ᱱᱚᱜᱼᱚᱭ ᱡᱮᱢᱚᱱ ᱢᱮᱛᱟᱜ ᱢᱮ ᱵᱟᱦᱟ ᱦᱩᱭᱱᱟ ᱥᱚᱦᱨᱟᱭ ᱦᱩᱭᱱᱟ᱾ ᱛᱟᱯᱚᱨᱮ ᱠᱟᱨᱟᱢ ᱦᱩᱭ ᱱᱟ ᱫᱟᱸᱥᱟᱭ ᱫᱚᱱ ᱦᱩᱭ ᱱᱟ ᱱᱚᱣᱟ ᱠᱚᱫᱚ ᱟᱯᱮ ᱟᱹᱛᱩ ᱨᱮ ᱫᱚ ᱦᱩᱭ ᱵᱟᱲᱟᱜᱼᱟ ᱥᱮ ᱵᱟᱝ ᱦᱩᱭ ᱵᱟᱲᱟᱜᱼᱟ?
ᱟᱫᱚ ᱱᱟᱜ ᱠᱷᱟᱱ ᱜᱚᱢᱠᱮ ᱦᱩᱭ ᱵᱟᱲᱟᱜ ᱜᱮᱪᱚᱝ ᱟᱫᱚ ᱱᱟᱜ ᱠᱷᱟᱱ ᱟᱛᱳ ᱨᱮᱦᱚᱸ ᱩᱱᱟᱹᱜ ᱛᱟ ᱵᱟᱭ ᱛᱟᱝ ᱵᱟᱝ ᱛᱟᱦᱮᱱ ᱦᱩᱭᱩᱜ ᱜᱮᱭᱟ ᱪᱮ᱾ ᱡᱟᱦᱟᱸ ᱛᱤᱥ ᱠᱚᱨᱮᱜ ᱪᱟᱞᱟᱣ ᱵᱟᱲᱟ ᱞᱮᱠᱷᱟᱱ ᱜᱮ ᱚᱱᱟ ᱵᱟᱯᱞᱟ ᱚᱲᱟᱜ ᱠᱚᱨᱮᱱᱟᱜ ᱵᱟᱯᱞᱟ ᱚᱲᱟᱜ ᱠᱚᱜᱮ ᱧᱮᱞ ᱵᱟᱲᱟ ᱦᱩᱭᱩᱜᱼᱟ ᱟᱨ ᱵᱟᱝ ᱵᱟᱦᱟ ᱦᱚᱸ ᱩᱱᱟᱹᱜ ᱫᱚ ᱵᱟᱝ ᱧᱮᱞ ᱵᱟᱲᱟ ᱦᱩᱭ ᱠᱟᱱᱟ᱾
ᱚᱸᱻ ᱛᱟᱦᱞᱮ ᱜᱚᱢᱠᱮ ᱟᱢ ᱫᱚ ᱵᱟᱢ ᱵᱟᱲᱟᱭ ᱛᱟᱞᱟᱝᱼᱟ ᱵᱟᱝ ᱟᱯᱮ ᱚᱱᱛᱮ ᱫᱚ ᱛᱟᱦᱞᱮ ᱥᱚᱦᱨᱟᱭ ᱨᱮ ᱡᱟᱦᱟᱸ ᱞᱮᱠᱟ ᱠᱚ ᱢᱮᱱᱟ ᱪᱮᱛᱟᱱ ᱠᱩᱞᱦᱤ ᱞᱟᱛᱟᱨ ᱠᱩᱞᱦᱤ ᱫᱟᱲᱟ ᱨᱟᱠᱟᱵ ᱫᱟᱲᱟ ᱟᱲᱜᱚ ᱚᱱᱠᱟ ᱞᱮᱠᱟ ᱫᱚ ᱛᱟᱞᱦᱮ ᱯᱮ ᱫᱚ ᱠᱩᱞᱤ ᱠᱚᱨᱮ ᱫᱚ ᱵᱟᱯᱮ ᱮᱱᱮᱡ ᱵᱟᱲᱟᱭᱟ ᱥᱮ ᱪᱮᱫ᱾
ᱥᱚᱨᱦᱟᱭ ᱠᱚᱦᱚᱸ ᱜᱚᱢᱠᱮ ᱟᱞᱮ ᱟᱹᱛᱳ ᱨᱮᱢᱟ ᱵᱟᱝ ᱤᱧ ᱧᱮᱞ ᱛᱤᱭᱳᱜ ᱠᱟᱣᱱᱟ᱾ ᱵᱟᱝ ᱫᱚ ᱦᱟᱯᱲᱟᱢ ᱠᱚ ᱪᱮᱫ ᱠᱚ ᱦᱚᱛᱮ ᱛᱮ ᱦᱚᱭᱛᱚ ᱡᱟᱹᱱᱤᱡ ᱵᱚᱱᱫᱚ ᱟᱠᱟᱱ ᱜᱮ ᱪᱚᱝ ᱵᱟᱝ ᱦᱩᱸ ᱟᱹᱞᱤᱧ ᱜᱮ ᱵᱟᱹᱞᱤᱧ ᱧᱮᱞ ᱛᱤᱭᱳᱜ ᱠᱟᱣᱱᱟ᱾
ᱜᱚᱢᱠᱮ ᱛᱟᱦᱞᱮ ᱯᱮ ᱥᱚᱨᱦᱟᱭᱚᱜᱼᱟ ᱥᱮ ᱵᱟᱯᱮ ᱥᱚᱨᱦᱟᱭᱚᱜᱼᱟ ᱟᱯᱮ ᱫᱚ?
ᱜᱚᱢᱠᱮ ᱟᱞᱮ ᱟᱛᱳ ᱨᱮᱫᱚ ᱚᱱᱠᱟ ᱞᱮᱠᱟ ᱫᱚ ᱥᱚᱨᱦᱟᱭ ᱵᱟᱝ ᱦᱩᱭᱩᱜ ᱜᱮᱭᱟ ᱦᱩᱰᱤᱧ ᱜᱮᱛᱟᱞᱮᱭᱟ ᱛᱚ ᱟᱹᱛᱩ ᱦᱚᱸ ᱟᱫᱚ ᱪᱮᱫ ᱠᱷᱟᱹᱛᱤᱨ ᱛᱮ ᱵᱟᱝ ᱦᱩᱭᱩᱜ ᱜᱮᱭᱟ ᱟᱹᱞᱤᱧ ᱵᱟᱞᱤᱧ ᱞᱟᱹᱭ ᱫᱟᱲᱮᱭᱟᱜ ᱠᱟᱱᱟ᱾
ᱚᱸ ᱦᱚᱸᱜ ᱟᱪᱪᱷᱟ ᱩᱸ ᱟᱪᱪᱷᱟ ᱜᱚᱢᱠᱮ ᱛᱟᱦᱞᱮ ᱻ ᱥᱚᱨᱦᱟᱭ ᱢᱟ ᱵᱟᱯᱮ ᱥᱚᱨᱦᱟᱭᱚᱜᱼᱟ ᱮᱱ ᱛᱮ ᱵᱟᱦᱟ ᱯᱚᱨᱚᱵᱽ ᱫᱚᱯᱮ ᱢᱟᱱᱟᱣ ᱟᱥᱮ ᱵᱟᱝ ᱛᱚᱵᱮ?
ᱜᱚᱢᱠᱮ ᱟᱹᱰᱤ ᱚᱱᱟ ᱦᱚᱸ ᱵᱟ ᱦᱚᱸ ᱵᱟᱝ ᱞᱤᱧ ᱧᱮᱞ ᱛᱤᱭᱩᱜ ᱱᱟ ᱟᱨ ᱵᱟᱝ ᱵᱟᱝ ᱦᱩᱭ ᱵᱟᱲᱟᱜ ᱠᱟᱱᱟ ᱱᱮᱹ ᱜᱷᱟᱹᱲᱤᱡ ᱾ ᱪᱮᱫ ᱠᱷᱟᱹᱛᱤᱨ ᱚᱱᱟ ᱵᱟᱦᱟ ᱥᱚᱨᱦᱟᱭ ᱠᱚ ᱵᱚᱱᱫᱚ ᱠᱟᱱᱟ ᱟᱨ ᱵᱟᱝ ᱵᱟᱝ ᱦᱩᱭᱩᱜ ᱜᱮᱭᱟ ᱟᱞᱮ ᱛᱚ ᱨᱮ ᱟᱹᱞᱤᱧ ᱦᱚᱸ ᱵᱟᱹᱞᱤᱧ ᱞᱟᱹᱭ ᱫᱟᱲᱮᱭᱟᱜ ᱠᱟᱱᱟ, ᱟᱫᱚ ᱟᱹᱛᱳ ᱨᱮ ᱡᱩᱫᱤ ᱩᱱᱟᱹᱜ ᱮᱠᱴᱟ ᱵᱟᱝ ᱛᱟᱦᱮᱸᱱ ᱦᱩᱭᱩᱜ ᱜᱮᱭᱟ ᱟᱫᱚ ᱵᱟᱝ ᱞᱤᱧ ᱞᱟᱹᱭ ᱫᱟᱲᱮᱭᱟᱜ ᱠᱟᱱᱟ ᱱᱟᱜ ᱠᱷᱟᱱ᱾
ᱩᱸ ᱟᱪᱪᱷᱟ ᱟᱪᱪᱷᱟ᱾ ᱦᱳᱭ ᱮᱱᱠᱷᱟᱱ ᱡᱟᱦᱟᱸ ᱪᱮᱫ ᱮᱴᱠᱮᱴᱚᱱᱮ ᱦᱟᱸᱜ ᱦᱩᱭ ᱠᱟᱱ ᱛᱟᱯᱮᱭᱟ ᱮᱱᱠᱷᱟᱱ ᱟᱢᱦᱚᱸ ᱵᱟᱢ ᱵᱟᱲᱟᱭᱟ ᱢᱟᱱᱮ ᱢᱟᱲᱟᱝ ᱛᱮᱫᱚ ᱦᱩᱭᱩᱜ ᱛᱚᱯᱮ ᱛᱟᱦᱮᱸᱱ ᱵᱟᱝ ᱥᱮ?
ᱦᱟᱯᱲᱟᱢ ᱠᱚᱫᱚ ᱟᱨ ᱵᱟᱝ ᱜᱚ, ᱵᱟ ᱠᱚᱫᱚ ᱠᱚ ᱞᱟᱹᱭ ᱜᱮᱭᱼᱟ ᱡᱮ ᱦᱩᱭᱩᱜ ᱛᱟᱦᱮᱸᱱᱟ᱾ ᱟᱨ ᱵᱟᱝᱠᱚ ᱞᱟᱹᱭ ᱫᱮᱠᱷᱟᱣ ᱦᱚᱸᱠᱚ ᱫᱮᱠᱷᱟᱣ ᱵᱟᱲᱟᱭᱟᱹᱧ ᱠᱟᱱᱟ ᱡᱮ ᱱᱚᱣᱼᱟ ᱫᱚ ᱡᱟᱦᱮᱨ ᱵᱩᱴᱟᱹ ᱛᱟᱦᱮᱸ ᱠᱟᱱᱟ᱾ ᱟᱨ ᱵᱟᱝ ᱱᱚᱰᱮ ᱫᱚ ᱠᱷᱩᱱᱴᱟᱹᱣ ᱠᱚ ᱛᱟᱞᱮ ᱚᱱᱠᱟ ᱞᱮᱠᱟᱛᱮ ᱡᱟ ᱥᱟᱱᱟᱢ ᱜᱚᱞᱯᱚ ᱜᱮᱠᱚ ᱞᱟᱹᱭ ᱵᱟᱲᱟᱭᱼᱟ, ᱢᱮᱱᱠᱷᱟᱱ ᱟᱹᱞᱤᱧ ᱛᱮᱫ ᱫᱚ ᱵᱟᱞᱤᱧ ᱧᱮᱞ ᱛᱤᱭᱳᱜ ᱠᱟᱜ ᱱᱚᱜ ᱱᱚᱠᱟ,
ᱦᱩᱸ ᱟᱪᱪᱷᱟ᱾ ᱦᱳᱭ ᱦᱳᱭ, ᱮᱱᱠᱷᱟᱱ ᱱᱚᱣᱟ ᱢᱟ ᱰᱤ ᱦᱟᱦᱟᱲᱟ ᱠᱟᱛᱷᱟ ᱠᱟᱱ ᱜᱮᱭᱟ ᱪᱤᱞᱤᱠᱟᱨᱮ ᱵᱟᱝ ᱦᱩᱭᱩᱜ ᱠᱟᱱᱟ ᱟᱯᱮ ᱚᱱᱛᱮ ᱫᱚ ᱢᱮᱱᱠᱷᱟᱱ ᱛᱟᱦᱞᱮ ᱜᱚᱝᱠᱮ ᱟᱢᱫᱚᱢ ᱧᱮᱞ ᱵᱟᱲᱟᱣ ᱠᱟᱫᱟ ᱥᱮ ᱵᱟᱝ ᱚᱱ
ᱛᱚ ᱜᱚᱝᱠᱮ ᱚᱝᱠᱟ ᱞᱮᱠᱟ ᱫᱚ ᱢᱟᱱᱮ ᱮᱴᱟᱜ ᱟᱹᱛᱩ ᱨᱮᱫᱚ ᱦᱩᱭ ᱵᱟᱲᱟᱜ ᱜᱮᱭᱟ ᱚᱱᱟ ᱠᱚᱨᱮ ᱫᱚ ᱧᱮᱞ ᱫᱚ ᱚᱱᱠᱟ ᱧᱮᱞ ᱵᱟᱲᱟ ᱦᱩᱭ ᱠᱟᱱ ᱜᱮᱭᱟ, ᱟᱨ ᱚᱝ ᱟᱞᱮ ᱟᱛᱳ ᱨᱮᱱᱟᱜ ᱫᱚ ᱵᱟᱝ ᱦᱩᱭᱩᱜ ᱠᱟᱱᱟ, ᱟᱨ ᱵᱟᱝ ᱵᱟᱝ ᱧᱮᱞ ᱵᱟᱲᱟ ᱦᱩᱭ ᱠᱟᱱᱟ᱾
ᱦᱩᱸ ᱟᱪᱪᱷᱟ ᱟᱪᱪᱷᱟ ᱦᱳᱭ ᱦᱳᱭ᱾ ᱛᱟᱦᱞᱮ ᱮᱴᱟᱜ ᱟᱹᱛᱩ ᱠᱚᱨᱮ ᱫᱚ ᱦᱩᱭ ᱵᱟᱲᱟᱜ ᱜᱮᱭᱟ ᱵᱟᱝᱟ ᱟᱯᱮ ᱚᱱᱛᱮ ᱫᱚ?
ᱦᱩᱸ ᱮᱠᱟᱞ
ᱦᱳᱭ᱾
ᱜᱚᱢᱠᱮ ᱟᱯᱮ ᱫᱚ? ᱟᱯᱮᱥᱮᱫ ᱪᱮᱫᱞᱮᱠᱟ ᱦᱩᱭ ᱵᱟᱲᱟᱜ ᱜᱮᱭᱟ ᱪᱮ ᱵᱟᱝᱼᱟ?
ᱟᱞᱮ ᱟᱛᱩ ᱫᱚ ᱱᱚᱝᱠᱟ ᱠᱟᱱᱟ ᱜᱚᱝᱠᱮ ᱢᱟᱱᱮ ᱥᱟᱱᱛᱟᱲ ᱫᱚᱞᱮ ᱠᱚᱢ ᱜᱮᱭᱟ ᱦᱟᱸᱜ ᱢᱟᱱᱮ ᱫᱤᱠᱩ ᱟ ᱛᱩ ᱨᱮᱜᱮ ᱦᱟᱸᱜ ᱥᱟᱱᱛᱟᱲ ᱢᱮᱱᱟᱜ ᱞᱮᱭᱟ, ᱢᱟᱱᱮ ᱟᱞᱮ ᱟᱛᱩ ᱨᱮᱫᱚ ᱥᱟᱱᱛᱟᱲ ᱠᱷᱚᱡ ᱜᱮ ᱦᱟᱸᱜ ᱫᱤᱠᱩ ᱜᱮ ᱵᱟᱹᱲᱛᱤ ᱢᱮᱱᱟᱜ ᱠᱚᱣᱟ, ᱮᱱᱨᱮᱦᱚᱸ ᱟᱞᱮ ᱫᱚ ᱚᱱᱟ ᱵᱟᱦᱟ ᱥᱚᱦᱚᱨᱟᱭ ᱥᱟᱠᱨᱟᱛ ᱱᱚᱣᱟ ᱠᱚᱫᱚᱼᱞᱮ ᱢᱟᱱᱟᱣ ᱜᱮᱭᱟ ᱦᱟᱸᱜ ᱢᱟᱱᱮ ᱪᱮᱫ ᱤᱧ ᱢᱮᱱᱟ ᱜᱚᱝᱠᱮ ᱢᱟᱱᱮ ᱥᱚᱦᱚᱨᱟᱭ ᱯᱚᱨᱚᱵ ᱫᱚ ᱵᱟᱝ ᱟᱞᱮ ᱚᱸᱰᱮ ᱫᱚ ᱢᱟᱱᱮ ᱟᱹᱰᱤ ᱜᱮ ᱡᱚᱢᱠᱟᱣᱜ ᱟ ᱥᱮ ᱟᱹᱰᱤ ᱨᱚᱢᱚ ᱠᱮ ᱫᱚᱝ
ᱚ᱾
ᱚᱸᱰᱮ ᱥᱟᱶ ᱥᱟᱶᱛᱮ ᱚᱸᱰᱮ ᱟᱞᱮ ᱟᱛᱩᱨ ᱨᱮ ᱡᱟᱦᱟᱸ ᱛᱤᱱᱟᱹᱜ ᱫᱤᱠᱩ ᱠᱚ ᱢᱮᱱᱟᱜ ᱠᱚᱣᱟ ᱵᱟᱝ ᱩᱱᱠᱩ ᱦᱚᱸ ᱢᱟᱱᱮ ᱮᱱᱮᱡ ᱥᱮᱨᱮᱧ ᱥᱚᱢᱚᱭ ᱫᱚ ᱩᱱᱠᱩ ᱦᱚᱸ ᱦᱮᱡ ᱠᱟᱛᱮᱜ ᱢᱟᱱᱮ ᱟᱞᱮ ᱥᱟᱶ ᱠᱚ ᱢᱮᱥᱟᱜᱼᱟ ᱟᱨᱠᱤ᱾ ᱢᱟᱱᱮ ᱟᱨᱮ ᱡᱚᱦᱚᱸᱭ ᱱᱚᱜᱼᱚᱭ ᱡᱮ ᱰᱟᱺᱝᱨᱤ ᱠᱷᱩᱱᱴᱟᱹᱣ ᱦᱩᱭᱩᱜᱼᱟ
ᱦᱩᱸ᱾
ᱢᱟᱱᱮ ᱱᱤᱱᱟᱹᱜ ᱵᱟᱹᱲᱛᱤ ᱠᱚ ᱦᱚᱲᱚᱜᱼᱟ ᱢᱮᱛᱟᱜ ᱢᱮ ᱡᱟᱹᱱᱤᱡ ᱯᱟᱛᱟ ᱴᱟᱺᱰᱤ ᱨᱮ ᱤᱱᱟᱹᱜ ᱵᱟᱠᱚ ᱦᱚᱲᱚᱜᱼᱟ, ᱮᱱᱛᱮ ᱟᱞᱮ ᱟᱹᱛᱩ ᱨᱮᱱᱟᱜ ᱰᱟᱺᱝᱨᱤ ᱠᱷᱩᱱᱴᱟᱹᱣ ᱨᱮ ᱤᱱᱟᱹᱜ ᱠᱚ ᱦᱚᱲᱚᱜᱼᱟ᱾ ᱚᱱᱚ ᱚᱝᱠᱟ ᱦᱩᱭᱩᱜᱼᱟ ᱟᱨ ᱪᱮᱫ ᱢᱟᱱᱮ ᱢᱮᱱ ᱜᱟᱱᱚᱜᱼᱟ ᱟᱹᱰᱤ ᱡᱚᱢᱠᱟᱣ ᱜᱮ ᱦᱩᱭᱩᱜᱼᱟ᱾
ᱟᱪᱪᱷᱟ
ᱜᱚᱝᱠᱮ ᱛᱟᱦᱞᱮ ᱱᱤᱭᱟᱹ ᱫᱷᱟᱣ ᱥᱚᱦᱚᱨᱟᱭ ᱨᱮ ᱛᱟᱦᱞᱮ ᱢᱮᱱᱫᱟᱹᱧ ᱜᱚᱝᱠᱮ ᱛᱟᱦᱮ ᱱᱤᱭᱟᱹ ᱫᱷᱟᱣ ᱥᱚᱦᱚᱨᱟᱭ ᱨᱮ ᱛᱟᱦᱚᱞᱮ ᱟᱞᱮᱥᱮᱫ ᱧᱮᱧᱮᱞ ᱦᱤᱡᱩᱜ ᱵᱤᱱ ᱥᱮᱫ
ᱮᱠᱟᱞ ᱜᱚᱢᱠᱮ ᱮᱠᱟᱱ ᱛᱤᱥ ᱱᱟᱜ ᱯᱮ ᱥᱚᱦᱨᱟᱭᱚᱜ ᱠᱟᱱᱟ ᱫᱮᱞᱟ ᱞᱮᱠᱷᱟᱱ ᱜᱮ ᱥᱮᱴᱮᱨᱚᱜ ᱦᱩᱭᱩᱜᱼᱟ᱾
ᱦᱮᱸ ᱟᱞᱮ ᱫᱚ ᱦᱟᱸᱜ ᱜᱚᱝᱠᱮ ᱚᱱᱠᱟ ᱞᱮᱠᱟ ᱡᱟᱦᱟᱸ ᱞᱮᱠᱟ ᱠᱚ ᱢᱮᱱᱟ ᱟᱵᱚ ᱫᱚ ᱱᱚᱛᱮ ᱫᱚ ᱪᱮᱫᱠᱟ ᱢᱟᱱᱮ ᱵᱟᱨ ᱡᱚᱠᱷᱚᱡ ᱵᱚᱱ ᱥᱚᱦᱨᱟᱭᱚᱜ ᱠᱟᱱᱟ ᱠᱤᱪᱷᱩ ᱫᱚ ᱦᱮᱱᱟᱜ ᱠᱚᱣᱟ ᱡᱮ ᱯᱩᱥ ᱵᱚᱸᱜᱟ ᱠᱚ ᱥᱚᱦᱨᱟᱭᱚᱜ ᱠᱟᱱᱟ ᱟᱨ ᱠᱤᱪᱷᱩ ᱫᱚ ᱢᱮᱱᱟᱜ ᱠᱚᱣᱟ ᱥᱚᱨᱦᱟᱭ ᱵᱚᱸᱜᱟ ᱜᱮᱠᱚ ᱥᱚᱨᱦᱟᱭᱚᱜᱼᱟ, ᱢᱮᱱᱠᱷᱟᱱ ᱟᱞᱮ ᱫᱚ ᱜᱚᱝᱠᱮ ᱥᱚᱨᱦᱟᱭ ᱵᱚᱸᱜᱟ ᱜᱮᱞᱮ ᱥᱚᱨᱚᱦᱟᱭᱚᱜᱼᱟ ᱾ ᱚ ᱟᱨ ᱟᱭᱢᱟ ᱴᱚᱴᱷᱟᱼᱼ ᱯᱩᱥ ᱵᱚᱸᱜᱟ ᱥᱚᱦᱨᱟᱭ, ᱚᱠᱟ ᱡᱚᱠᱷᱚᱱ ᱫᱤᱥᱚᱢ ᱥᱚᱦᱨᱟᱭ ᱦᱩᱭᱩᱜᱼᱟ ᱛᱚ ᱫᱚ ᱫᱤᱥᱚᱢ ᱥᱚᱨᱦᱟᱭ ᱥᱚᱦᱨᱟᱭ ᱾ ᱱᱮᱰᱟ ᱢᱟᱦᱟ ᱛᱟᱦᱮᱱᱟ ᱮᱱᱦᱤᱞᱳᱜ ᱜᱮ ᱼᱼ ᱟᱞᱮ ᱦᱚᱸᱞᱮ ᱥᱚᱦᱨᱟᱭᱚᱜᱼᱟ ᱚᱱᱟ ᱫᱤᱱ ᱦᱤᱞᱳᱜ ᱜᱮ ᱟᱨ ᱪᱮᱫ ᱾
ᱟᱪᱪᱷᱟ, ᱫᱤᱥᱚᱢ ᱥᱚᱨᱦᱟᱭ ᱥᱟᱞᱟᱜ ᱟᱯᱮ ᱥᱚᱦᱨᱟᱭ ᱫᱚᱦᱚ ᱠᱟᱜᱼᱟ᱾
ᱦᱳᱭ ᱦᱳᱭ ᱾
ᱟᱪᱪᱷᱟ᱾
ᱜᱚᱝᱠᱮ ᱛᱟᱦᱚᱞᱮ ᱟᱯᱮ ᱚᱱᱛᱮ ᱫᱚ ᱥᱚᱦᱚᱨᱟᱭ ᱫᱚ ᱚᱠᱟ ᱚᱠᱛᱚ ᱯᱮ ᱥᱚᱦᱚᱨᱟᱭ ᱫᱚ ᱟᱯᱮ? ᱛᱩᱨᱢ ᱢ ᱦᱩᱭᱩᱜᱮ
ᱛᱟᱯᱚᱨᱮ ᱫᱚ ᱥᱚᱦᱨᱟᱭ ᱵᱚᱸᱜᱟ ᱨᱮ ᱜᱮ ᱵᱟᱹᱲᱛᱤ ᱠᱚ ᱥᱚᱦᱨᱟᱭ ᱚᱱᱟ ᱠᱚ ᱢᱮᱱ ᱫᱚ ᱠᱟᱹᱞᱤ ᱯᱩᱡᱟᱹ ᱥᱚᱢᱚᱭ ᱾
ᱚ ᱟᱪᱪᱷᱟ, ᱱᱟᱯᱟᱭ ᱠᱟᱛᱷᱟ ᱾ ᱟᱨ ᱜᱚᱝᱠᱮ ᱛᱟᱦᱚᱞᱮ ᱱᱤᱛᱚᱜ ᱫᱚ ᱚᱲᱟᱜ ᱠᱚᱨᱮ ᱜᱮ ᱦᱮᱱᱟᱜ ᱢᱮᱭᱟ? ᱦᱮᱞᱳ ᱾
ᱦᱳᱭ, ᱵᱟᱝ ᱜᱚᱝᱠᱮ ᱾ ᱦᱮᱸ ᱦᱮᱸ, ᱜᱚᱝᱠᱮ ᱱᱤᱛᱚᱜ ᱫᱚ ᱚᱲᱟᱜ ᱥᱮᱫ ᱨᱮ ᱫᱚ ᱵᱟᱝ ᱵᱟᱦᱨᱮ ᱥᱮᱫ ᱨᱮ ᱜᱮ ᱢᱮᱱᱟᱜ ᱟᱠᱟᱫᱤᱧ ᱾ ᱟᱫᱚ ᱵᱟᱦᱨᱮ ᱨᱮᱫᱚ ᱵᱟᱲᱛᱤ ᱛᱟᱦᱮᱱ ᱦᱩᱭᱩᱜᱼᱟ ᱛᱚ ᱾
ᱚ ᱟᱪᱪᱷᱟ ᱟᱪᱪᱷᱟ ᱦᱳᱭ ᱾ ᱮᱱᱛᱮ ᱛᱟᱦᱚᱞᱮ ᱜᱚᱝᱠᱮ, ᱢᱮᱱ ᱛᱟᱞᱟᱝ ᱢᱮ ᱟᱢ ᱜᱮ ᱡᱟᱦᱟᱸᱱᱟᱜ ᱾ ᱤᱧ ᱢᱟ ᱚᱱᱠᱟ ᱞᱮᱠᱟ ᱦᱟᱸᱜ ᱪᱮᱫ ᱦᱚᱸ ᱵᱟᱹᱧ ᱩᱭᱦᱟᱹᱨᱮᱫ ᱛᱟᱞᱟᱝᱟ ᱱᱤᱛᱚᱜ ᱫᱚ ᱟᱨ ᱪᱮᱫ ᱤᱧ ᱢᱮᱱᱟ ᱜᱚᱝᱠᱮ ᱾ ᱛᱤᱦᱤᱧ ᱫᱚ ᱱᱚᱝᱠᱟ ᱡᱟᱹᱯᱤᱫ ᱦᱚᱸ ᱡᱟᱹᱯᱤᱫ ᱥᱟᱱᱟ ᱠᱟᱱ ᱛᱟᱞᱟᱝᱼᱟ ᱾ ᱢᱟᱱᱮ ᱪᱮᱫ ᱤᱧ ᱢᱮᱱᱟ ᱱᱚᱜᱼᱚᱭ ᱱᱚᱝᱠᱟ ᱦᱟᱸᱜ ᱫᱟᱜ ᱮ ᱡᱟᱹᱯᱩᱫ ᱟᱠᱟᱫᱟᱭ ᱱᱚᱜᱼᱚᱭᱼᱼ ᱚᱛ ᱠᱚ ᱞᱚᱦᱚᱫ ᱞᱮᱠᱟᱭ ᱡᱟᱹᱲᱤ ᱫᱚᱭ ᱡᱟᱹᱲᱤ ᱠᱟᱫᱟ ᱦᱟᱸᱜ ᱟᱫᱚᱼᱼ ᱚᱱᱟ ᱤᱭᱟᱹᱛᱮ ᱟᱹᱰᱤ ᱪᱮᱦᱨᱟ ᱨᱮᱭᱟᱲ ᱜᱮ ᱵᱩᱡᱷᱟᱹᱣ ᱦᱚᱸ ᱵᱩᱡᱷᱟᱹᱜ ᱠᱟᱱᱟ, ᱟᱫᱚ ᱡᱟᱹᱯᱤᱫ ᱦᱚᱸ ᱡᱟᱹᱯᱤᱫ ᱥᱟᱱᱟ ᱠᱟᱱᱟ ᱜᱚᱝᱠᱮ ᱱᱚᱜᱼᱚᱭ ᱱᱚᱝᱠᱟ ᱟᱨ ᱪᱮᱫ ᱾ ᱚᱱᱟᱛᱤᱧ ᱢᱮᱱᱫᱟ ᱢᱟ ᱜᱚᱝᱠᱮ ᱛᱟᱦᱚᱞᱮ ᱟᱢ ᱜᱮ ᱞᱟᱹᱭ ᱛᱟᱞᱟᱝ ᱢᱮ ᱾
ᱜᱚᱝᱠᱮ ᱛᱟᱦᱚᱞᱮ ᱩᱱᱠᱟ ᱜᱚᱞᱯᱚ ᱠᱚ ᱫᱚᱼᱼ ᱥᱚᱦᱨᱟᱭ ᱨᱮ ᱛᱟᱦᱚᱞᱮ ᱛᱤᱥ ᱥᱚᱨᱚᱦᱟᱭᱚᱜ ᱠᱟᱱᱟ ᱚᱱᱟ ᱜᱮ ᱱᱮᱰᱟᱧ ᱛᱟᱞᱟᱝ ᱢᱮ ᱾ ᱫᱮᱞᱟ ᱦᱟᱧ ᱛᱟᱞᱟᱨᱮ ᱢᱮ ᱵᱟᱦᱟ ᱠᱚ ᱥᱚᱢᱚᱭ ᱢᱤᱫ ᱫᱷᱟᱹᱣ ᱧᱮᱯᱮᱞ ᱛᱮᱱᱟᱜ ᱵᱟᱦᱟᱧ ᱧᱮᱞ ᱟᱹᱜᱩᱭᱼᱟ᱾ ᱟᱵᱮᱱᱟ ᱾
ᱦᱳᱭ ᱦᱳᱭ, ᱮᱠᱟᱞ ᱜᱚᱝᱠᱮ, ᱮᱱᱛᱮ ᱟᱞᱮ ᱱᱚᱛᱮ ᱫᱚ ᱦᱮᱸ ᱾
ᱮᱠᱟᱞ ᱛᱟᱦᱞᱮᱧ ᱱᱮᱶᱛᱟ ᱢᱮ ᱜᱮᱭᱟ ᱾ ᱤᱧ ᱫᱚ ᱦᱟᱜ ᱵᱟᱹᱧ ᱦᱤᱲᱤᱧᱟ ᱾ ᱛᱟᱦᱞᱮ ᱱᱚᱜᱼᱚᱭ ᱛᱚᱼᱼ ᱜᱟᱞᱢᱟᱨᱟᱣ ᱵᱟᱲᱟ ᱢᱟ ᱦᱩᱭᱩᱜ ᱠᱟᱱ ᱜᱮ, ᱱᱟᱢᱵᱟᱨ ᱠᱚᱦᱚᱸ ᱮᱯᱮᱢᱼᱼ ᱪᱟᱯᱟᱞ ᱢᱟ ᱦᱩᱭ ᱵᱟᱲᱟ ᱟᱠᱟᱱ ᱜᱮ, ᱮᱱᱠᱷᱟᱱ ᱛᱟᱦᱞᱮᱼᱼ ᱱᱮᱶᱛᱟ ᱢᱟ ᱱᱮᱶᱛᱟ ᱢᱮ ᱜᱮ ᱛᱟᱞᱟᱝ ᱜᱮᱭᱟ ᱦᱟᱸᱜ ᱾ ᱛᱟᱦᱞᱮ ᱮᱠᱟᱞ ᱛᱟᱦᱚᱞᱮ ᱜᱚᱝᱠᱮ ᱦᱤᱡᱩᱜ ᱜᱮ ᱞᱟᱜᱟᱣ ᱢᱮᱭᱟ᱾
ᱮᱠᱟᱞ ᱮᱠᱟᱞ ᱜᱚᱝᱠᱮ ᱱᱤᱦᱟᱛ ᱥᱮᱴᱮᱨ ᱨᱮ ᱜᱤᱧ ᱛᱟᱦᱮᱱᱟ᱾
ᱦᱳᱭ ᱦᱳᱭ᱾ ᱦᱳᱭ ᱢᱟ ᱛᱚᱵᱮ ᱜᱚᱝᱠᱮ ᱟᱨᱦᱚᱸ ᱡᱟᱦᱟᱸᱱᱟᱜ ᱮᱢ ᱢᱮᱱ ᱛᱟᱞᱟᱝᱼᱟ ᱥᱮ ᱱᱤᱱᱤᱝᱠᱟ ᱜᱮᱞᱟᱝ ᱨᱚᱲᱟ᱾
ᱦᱚᱭ ᱛᱤᱦᱤᱧ ᱫᱚ ᱤᱱᱠᱟᱹᱜᱮ ᱯᱚᱨᱮ ᱛᱮ ᱛᱟᱭᱚᱢ ᱫᱟᱨᱟᱢ ᱟᱨᱚ ᱡᱟᱦᱟᱸ ᱛᱤᱥ᱾
ᱦᱳᱭ ᱦᱳᱭ, ᱴᱷᱤᱠ ᱜᱮᱭᱟ ᱛᱚᱵᱮ ᱜᱚᱝᱠᱮ ᱢᱟ ᱱᱚᱝᱠᱟ ᱜᱮ ᱛᱟᱦᱚᱞᱮ ᱾
ᱦᱮᱸ, ᱴᱷᱤᱠ᱾